ᱦᱮᱞᱳᱣ ᱾ᱦᱮᱸ ᱡᱚᱦᱟᱨ ᱜᱮ ᱜᱚᱝᱠᱮ᱾
ᱟᱨ ᱪᱮᱫ ᱞᱮᱠᱟ ᱢᱮᱱᱟᱜ ᱠᱟᱜ ᱵᱮᱱᱟ?
ᱦᱮᱸᱻ ᱟᱹᱞᱤᱧ ᱱᱟᱯᱟᱭ ᱜᱮ᱾ ᱟᱵᱮᱱ ᱜᱚᱝᱠᱮ ᱪᱮᱫ ᱞᱮᱠᱟ ᱢᱮᱱᱟᱜ ᱵᱤᱱᱟ?
ᱟᱹᱞᱤᱧ ᱦᱚᱸ ᱜᱚᱝᱠᱮ ᱦᱤᱛᱳᱜ ᱪᱟᱸᱫᱳ ᱵᱚᱸᱜᱟ ᱟᱜ ᱫᱟᱭᱟ ᱫᱩᱞᱟᱹᱲ ᱞᱮᱠᱟ ᱨᱮ ᱟᱹᱰᱤ ᱱᱟ ᱯᱟᱭ ᱜᱮ ᱢᱮᱱᱟᱜ ᱟᱠᱟᱜ
ᱚᱸᱻ, ᱛᱟᱦᱚᱞᱮ ᱪᱟ ᱥᱵᱟᱥ ᱠᱚᱫᱚ ᱛᱤᱱᱟᱹᱜ ᱥᱟᱺᱜᱤᱧ?
ᱦᱮᱸ?
ᱞᱟᱹᱭ ᱮᱫᱟᱞᱤᱧ ᱪᱟᱥᱵᱟᱥ ᱠᱚᱫᱚ ᱛᱤᱱᱟᱹᱜ ᱥᱟᱺᱜᱤᱧ ᱠᱟᱫᱟ ᱵᱮᱱ?
ᱦᱮᱸ ᱪᱟᱥ ᱵᱟᱥ ᱠᱚᱫᱚ ᱦᱤᱛᱳᱜ ᱫᱚ ᱢᱟᱱᱮ ᱟᱹᱰᱤ ᱥᱟᱺᱜᱤᱧ ᱜᱮᱞᱤᱧ ᱞᱟᱦᱟᱣ ᱟᱠᱟᱫᱟ᱾ ᱦᱳᱭ ᱥᱮ ᱟᱫᱚ ᱟᱯᱮ ᱥᱮᱜ ᱜᱮ ᱜᱚᱝᱠᱮ ᱪᱟᱥ ᱵᱟᱥ ᱠᱚ ᱛᱤᱱᱟᱹᱜ ᱠᱚ ᱞᱟᱦᱟᱣ ᱠᱟᱜ-ᱟ?
ᱜᱚᱝᱠᱮ ᱟᱞᱮ ᱥᱮᱫ ᱫᱚ ᱢᱚᱴᱟᱢᱩᱴᱤ ᱫᱚᱢᱮ ᱴᱟᱜ ᱫᱚ ᱟᱹᱣᱨᱤᱭᱟᱜ-ᱟ ᱟᱨ ᱪᱟᱸᱫᱚ ᱵᱚᱸᱜᱟ ᱵᱟᱭ ᱩᱭᱦᱟᱹᱨ ᱠᱟᱫ ᱞᱮᱭᱟ ᱱᱤᱭᱟᱹ ᱵᱟᱨ ᱫᱚ ᱪᱟᱬ ᱪᱟᱬ ᱧᱚᱜ ᱛᱮ
ᱦᱳᱭ ᱦᱳᱭ, ᱟᱨ ᱜᱚᱝᱠᱮ ᱟᱸᱻ ᱞᱟᱹᱭ ᱫᱟᱞᱤᱧ ᱠᱤᱫᱩᱵ ᱮᱱᱟ ᱵᱮᱱ?
ᱵᱟᱝ ᱵᱟᱝ ᱱᱤᱛᱚᱜ ᱥᱮᱭᱻ ᱦᱮᱸ ᱱᱚ ᱵᱟᱡᱟᱜ ᱥᱮᱜ ᱠᱤᱝᱩᱵᱚᱜ ᱦᱩᱭᱩᱜ-ᱟ᱾
ᱦᱚᱭ ᱦᱚᱭ ᱦᱚᱭ ᱦᱚᱭ᱾ ᱟᱹᱞᱤᱧ ᱦᱚᱸ ᱜᱚᱝᱠᱮ ᱠᱤᱫᱩᱵ ᱫᱚ ᱞᱤᱧ ᱠᱤᱫᱩᱵ ᱮᱱᱟ, ᱦᱳᱭ ᱥᱮ ᱾
ᱦᱮᱸ, ᱛᱟᱦᱚᱞᱮ ᱢᱤᱫᱴᱮᱱ ᱠᱩᱠᱞᱤᱧ ᱫᱚᱦᱚ ᱫᱟᱲᱮᱜᱼᱟ?
ᱮᱠᱫᱚᱢ ᱮᱠᱫᱚᱢ ᱜᱚᱝᱠᱮ ᱾
ᱦᱩᱸ᱾ ᱟᱵᱚ ᱱᱚᱣᱟ ᱦᱩᱲᱩ ᱡᱟᱦᱟᱸ ᱨᱚᱦᱚᱭ ᱫᱟᱵᱚᱱ ᱱᱚᱣᱟ ᱡᱩᱫᱤ ᱥᱟᱨ ᱪᱟᱯᱟᱱ ᱵᱟᱵᱚᱱ ᱮᱢᱟᱜ-ᱟ, ᱟᱵᱚᱣᱟᱜ ᱦᱩᱲᱩ ᱢᱚᱱ, ᱢᱚᱸᱡᱽ ᱛᱮ ᱦᱩᱭ ᱫᱟᱲᱮᱜᱼᱟ ᱥᱮ ᱵᱟᱝ ᱦᱩᱭᱩᱜᱼᱟ?
ᱮᱠᱫᱚᱢ ᱮᱠᱫᱚᱢ ᱜᱚᱝᱠᱮ ᱟᱹᱰᱤ ᱡᱚᱛᱷᱟᱛ ᱠᱩᱠᱞᱤ ᱵᱮᱱ ᱠᱩᱞᱤ ᱠᱟᱜ ᱞᱤᱧᱟ ᱾
ᱦᱩᱸ᱾
ᱮᱠᱫᱚᱢ ᱢᱟᱱᱮ ᱦᱩᱭ ᱫᱚ ᱦᱩᱭᱩᱜᱼᱟ ᱜᱚᱝᱠᱮ, ᱟᱫᱚ ᱮᱸᱜ, ᱯᱟᱹᱦᱤᱞ ᱦᱚᱲᱢᱟ ᱱᱚᱝᱠᱟ ᱠᱟᱛᱮᱫ ᱜᱮ ᱠᱚ ᱪᱟᱥᱮᱫ ᱛᱟᱦᱮᱸᱜ ᱜᱚᱝᱠᱮ ᱥᱟᱨ ᱪᱟᱯᱟᱱ ᱫᱚ ᱯᱟᱹᱦᱤᱞ ᱫᱚ ᱩᱱᱟᱹᱜ ᱴᱟᱜ ᱫᱚ ᱵᱟᱝ ᱛᱟᱦᱮᱸᱜ ᱠᱟᱱᱟ ᱾ ᱦᱳᱭ ᱟᱫᱚ ᱱᱮᱛᱟᱨ ᱫᱚ ᱢᱟᱱᱮ ᱡᱚᱛᱚ ᱡᱤᱱᱤᱥ ᱨᱮᱜᱮ ᱥᱟᱨ ᱪᱟᱯᱟᱱ ᱫᱚᱵᱚᱱ ᱮᱢᱟᱜ ᱠᱟᱱ ᱜᱮ ᱡᱟᱦᱟᱸ ᱥᱚᱵᱡᱤ ᱵᱚᱱ ᱪᱟᱥ ᱨᱮ, ᱥᱮ ᱡᱟᱦᱟᱸᱱᱟᱜ ᱦᱩᱲᱩ ᱠᱚᱵᱚᱱ ᱪᱟᱥᱮᱜ, ᱡᱚᱛᱚ ᱡᱤᱱᱤᱥ ᱨᱮᱜᱮ ᱥᱟᱨ ᱪᱟᱯᱟᱱ ᱫᱚ ᱵᱚᱱ ᱮᱢᱟᱜ ᱠᱟᱱ ᱜᱮᱭᱟ ᱾ ᱦᱳᱭ, ᱢᱟᱱᱮ ᱥᱟᱨ ᱪᱟ ᱯᱟᱱ ᱟᱵᱚ ᱵᱚᱱ ᱮᱢᱮᱫ ᱡᱟᱞᱟ ᱨᱮ ᱟᱫᱚ ᱟᱹᱰᱤ ᱩᱛᱟᱹᱨ ᱟᱹᱰᱤᱜᱟᱱ ᱤᱯᱷᱮᱠᱴ ᱟᱵᱚᱣᱟᱜᱼᱼ ᱢᱟᱱᱮ ᱦᱚᱲᱢᱚ ᱨᱮ ᱥᱮ ᱟᱵᱚ ᱥᱚᱢᱟᱡᱽ ᱛᱟᱞᱟ ᱟᱹᱰᱤ ᱜᱟᱱ ᱤᱯᱷᱮᱠᱴ ᱯᱟᱲᱟᱣ ᱜᱚᱫᱚᱜ ᱠᱟᱱ ᱜᱮᱭᱟ ᱜᱚᱝᱠᱮ, ᱦᱳᱭ ᱥᱮ ᱡᱮᱢᱚᱱ ᱥᱟᱵ ᱵᱮᱱ ᱢᱤᱫᱴᱟᱝ ᱥᱚᱵᱽᱡᱤ ᱡᱚᱫᱤ ᱵᱮᱱ ᱪᱟᱥ ᱟᱠᱟᱜᱼᱟ ᱵᱮᱸᱜᱟᱲ ᱦᱳᱭ
ᱦᱮᱸ ᱦᱮᱸ᱾
ᱟᱫᱚ, ᱥᱟᱵ ᱠᱟᱜ ᱵᱮᱱ ᱠᱟᱹᱴᱤᱡ ᱛᱤᱡᱩ ᱠᱚ ᱡᱚᱢᱮᱫ ᱛᱟᱵᱮᱱᱟ ᱾
ᱦᱮᱸ᱾
ᱟᱫᱚ ᱩᱱ ᱚᱠᱛᱚ ᱨᱮ ᱟᱫᱚ ᱟᱹᱵᱤᱱ ᱫᱚ ᱥᱟᱨ ᱪᱟᱯᱟᱱ ᱥᱮ ᱨᱟᱱ ᱵᱤᱱ ᱟᱹᱜᱩ ᱠᱮᱜᱼᱟ, ᱨᱟᱱ ᱵᱤᱱ ᱮᱢᱟᱣ ᱟᱫᱟ ᱦᱳᱭ ᱥᱮ ᱛᱤᱡᱩ ᱠᱚᱦᱚᱸ ᱠᱚ ᱪᱟᱞᱟᱣᱱᱟ ᱛᱚ ᱚᱱᱮᱠ ᱚᱱ ᱚᱱᱮ ᱡᱮ ᱚᱸᱰᱮ ᱵᱤᱱ ᱮᱢᱟᱜ ᱫᱚ ᱠᱟᱹᱴᱤᱡ ᱩᱨᱤ ᱩᱛᱤᱨᱤᱠᱛ ᱜᱮ ᱵᱤᱱ ᱮᱢᱟᱣᱫᱟᱨ ᱯᱚᱨᱤᱢᱟᱱ ᱢᱚᱛᱚ ᱫᱚ ᱵᱟᱵᱤᱱ ᱮᱢ
ᱦᱮᱸ ᱦᱮᱸ
ᱚᱱᱟ ᱡᱟᱞᱟᱨᱮ ᱟᱫᱚ ᱮ ᱟᱵᱚᱣᱟᱜ ᱢᱟᱱᱮ ᱚᱱᱟ ᱫᱚ ᱟᱵᱚᱣᱟᱜ ᱦᱚᱲᱢᱚ ᱨᱮᱜᱮ ᱤᱯᱤᱴ ᱦᱟᱸᱜ ᱯᱟᱲᱟᱜᱼᱟ ᱦᱟᱯᱮᱱ ᱫᱤᱱ ᱦᱟᱸᱜ ᱾ᱟᱨ ᱜᱚᱝᱠᱮ ᱡᱟᱦᱟᱸ ᱟᱫᱚ ᱵᱤᱱ ᱞᱟᱹᱭᱟ ᱡᱮ ᱡᱟᱦᱟᱸᱭ ᱫᱤᱠᱩ ᱫᱚ ᱥᱮ ᱡᱟᱦᱟᱸᱭ ᱠᱤᱨᱤᱧ ᱟᱹᱠᱷᱨᱤᱤᱧ ᱦᱚᱲ ᱠᱟᱱᱟ ᱠᱚ ᱡᱟᱦᱟᱸᱭ ᱟᱹᱠᱷᱨᱤᱧ ᱦᱚᱲ ᱠᱟᱱᱟ
ᱦᱮᱸ ᱦᱮᱸ
ᱩᱱᱠᱩ ᱫᱚ ᱱᱟᱦᱟᱜ ᱡᱮᱢᱟᱱᱮ ᱰᱮᱥᱚᱱ ᱮ ᱴᱷᱮᱨ ᱧᱚᱜ ᱜᱮᱠᱚ ᱪᱮᱥᱴᱟᱭᱟ ᱥᱮ ᱢᱤᱫᱴᱟᱝ ᱢᱤᱫᱴᱮᱱ ᱫᱟᱨᱟᱭ ᱨᱮᱥᱮ ᱢᱤᱫᱴᱮᱱ ᱱᱟᱹᱲᱤᱨᱮ ᱰᱷᱮᱨ ᱧᱚᱜ ᱢᱟᱱᱮ ᱤᱧᱟᱹᱜ ᱡᱚ ᱵᱤᱞᱤ ᱦᱩᱭ ᱞᱮᱱ ᱠᱟᱱ ᱟᱹᱰᱤ ᱜᱮ ᱱᱟᱯᱟᱭ ᱦᱳᱭ ᱛᱟᱦᱞᱮ ᱚᱱᱟ ᱠᱷᱟᱹᱛᱤᱨ ᱜᱚᱝ ᱠᱮ ᱢᱟᱱᱮ ᱟᱹᱰᱤ ᱦᱚᱲ ᱫᱚ ᱢᱟᱱᱮ ᱰᱷᱮᱨ ᱧᱚᱜ ᱨᱟᱱ ᱠᱚ ᱮᱢ ᱮᱢᱟ
ᱦᱮᱸ ᱦᱮᱸ ᱦᱮᱸ ᱰᱷᱮᱨ ᱰᱷᱮᱨ ᱜᱮᱵᱚᱱ ᱮᱢᱟᱜ ᱠᱟᱱᱟ
ᱦᱳᱭ ᱟᱫᱚ ᱚᱱᱮ ᱰᱷᱮᱨ ᱵᱚᱱ ᱮᱢᱟᱜ ᱠᱟᱱ ᱡᱟᱞᱟᱨᱮ ᱢᱟᱱᱮ ᱟᱵᱚ ᱫᱚ ᱢᱟᱱᱮ ᱦᱤᱥᱟᱹᱵ ᱨᱮᱫᱚ ᱦᱩᱭᱩᱜ ᱠᱟᱱᱟ ᱜᱚᱝᱠᱮ ᱠᱷᱟᱹᱴᱤ ᱥᱮ ᱠᱷᱟᱹᱴᱤ ᱥᱚᱵᱡᱤ ᱥᱮ ᱠᱷᱟᱹᱴᱤ ᱦᱩᱲᱩ ᱦᱚᱸ ᱵᱟᱵᱚᱱ ᱡᱚᱢᱮᱜᱼᱟ᱾ ᱢᱟᱱᱮ ᱮᱠᱮᱱ ᱨᱟᱱ ᱨᱟᱱ ᱨᱟᱱ ᱨᱟᱱᱮᱢ ᱵᱟᱞᱟ ᱜᱮᱵᱚᱱ ᱡᱚᱢᱮᱜᱼᱟ᱾
ᱦᱮᱸ ᱦᱮᱸ ᱢᱟᱱᱮ ᱦᱩᱲᱩ ᱦᱚᱸ ᱱᱤᱛ ᱛᱳᱜ ᱡᱩᱫᱤ ᱟᱵᱚ ᱥᱟᱨ ᱪᱟᱯᱟᱱ ᱵᱟᱵᱚᱱ ᱮᱢᱟᱜᱼᱟ ᱢᱤᱫ ᱯᱚᱠᱠᱷᱮ ᱫᱚ ᱡᱮᱢᱚᱱ ᱱᱤᱛᱳᱜ ᱫᱚ ᱚᱱᱟ ᱚᱱᱟ ᱚᱱᱟ ᱡᱟᱦᱟᱸ ᱚᱱᱟ ᱜᱷᱟᱥᱢᱚᱨᱟ ᱵᱚᱱ ᱮᱢ ᱵᱟᱲᱟᱣᱟᱜ ᱠᱟᱱ
ᱦᱳᱭ ᱦᱳᱭ
ᱚᱱᱟ ᱢᱟᱛᱚ ᱟᱨᱚ ᱰᱷᱮᱨ ᱠᱷᱚᱛᱤᱜ ᱠᱟᱱ᱾
ᱦᱳᱭ ᱜᱚᱝᱠᱮ ᱦᱳᱭ ᱦᱳᱭ ᱮᱠᱫᱚᱢ ᱮᱠᱫᱚᱢ ᱚᱱᱟ ᱠᱚᱢᱟ ᱟᱲᱮ ᱠᱚ ᱞᱟᱹᱜᱤᱫ ᱦᱚᱸ ᱟᱹᱰᱤ ᱠᱷᱚᱛᱤ ᱜᱮᱭᱟ ᱢᱟᱱᱮ ᱟᱲᱮ ᱠᱚᱨᱮ ᱡᱩᱫᱤ ᱜᱷᱟᱸᱥ ᱦᱚᱸ ᱵᱟᱝ ᱛᱟᱦᱮᱱᱟ
ᱦᱩᱸ
ᱦᱳᱭᱥᱮ ᱟᱻ ᱚᱱᱟ ᱟᱲᱮ ᱠᱚᱦᱚᱸ ᱞᱟᱸᱫᱩᱲ ᱪᱟᱵᱟᱜᱼᱟ ᱟ ᱫᱟᱡ ᱪᱷᱟᱲᱟ ᱚᱱᱟ ᱚᱱᱟ ᱨᱟᱱ ᱢᱟ ᱡᱮ ᱟᱲᱮ ᱨᱮᱜᱮ ᱵᱚᱱ ᱮᱢᱟᱜ ᱠᱟᱱᱟ ᱜᱷᱟᱸᱥ ᱨᱮ ᱜᱷᱟᱸᱥ ᱨᱮᱜᱮ ᱛᱟᱦᱮᱱ ᱠᱟᱱᱟ ᱚᱱᱠᱟᱱᱟᱜ ᱵᱮᱯᱟᱨᱛᱚ ᱟᱨ ᱵᱟᱝ ᱠᱟᱱᱟ ᱜᱚᱝᱠᱮ
ᱵᱟ ᱵᱟ
ᱠᱷᱮᱛ ᱠᱚᱨᱮᱜ ᱦᱚᱸ ᱪᱟᱞᱟᱣ ᱜᱚᱫᱚᱜ ᱠᱟᱱ ᱜᱮᱭᱟ ᱥᱮ ᱦᱩᱲᱩ ᱠᱚᱨᱮ ᱦᱚᱸ ᱥᱮ ᱥᱚᱵᱡᱤ ᱠᱚᱨᱮᱜ ᱦᱚᱸ ᱪᱟᱞᱟᱣ ᱜᱚᱫᱚᱜ ᱠᱟᱱ ᱜᱮᱭᱟ᱾ ᱚᱱᱟ ᱡᱟᱞᱟᱨᱮ ᱟᱵᱚ ᱡᱮᱢᱚᱱ ᱱᱚᱜᱚᱭ ᱱᱤᱛᱳᱜ ᱵᱚᱱ ᱱᱤᱛᱳᱜ ᱮᱸᱻ ᱢᱤᱫᱴᱟᱝ ᱠᱩᱠᱞᱤ ᱞᱤᱧ ᱠᱩᱞᱤ ᱵᱤᱱᱟ ᱡᱮ ᱱᱤᱛᱳᱜ ᱧᱮᱞᱮᱫᱼᱟ ᱵᱮᱱ ᱟᱯᱮ ᱫᱤᱥᱚᱢ ᱠᱚᱨᱮ ᱥᱮ ᱟᱞᱮ ᱫᱤᱥᱚᱢ ᱠᱚᱨᱮ ᱥᱮ ᱟᱵᱚ ᱫᱤᱥᱚᱢ ᱠᱚᱨᱮ ᱢᱟᱱᱮ ᱛᱤᱱᱟᱹᱜ ᱜᱟᱱ ᱛᱤᱱᱟᱹᱜ ᱜᱟᱱ ᱵᱚᱪᱷᱚᱨ ᱦᱟᱣᱨᱤᱠ ᱠᱚ ᱵᱟᱧᱪᱟᱜ ᱠᱟᱱᱟ ᱟᱹᱵᱤᱱ ᱛᱤᱱᱟᱹᱜ ᱴᱟ ᱵᱤᱱ ᱧᱮᱞᱮᱫ ᱠᱚᱛᱮ ᱱᱮᱛᱟᱨ ᱦᱚᱲ?
ᱱᱤᱛᱳᱜ ᱫᱚ ᱡᱮ ᱯᱚᱧᱪᱟᱱᱱᱚ ᱥᱟᱴ ᱛᱷᱮᱠᱮ ᱥᱚᱛᱛᱳᱨ᱾
ᱦᱳᱭ ᱜᱚᱝᱠᱮ ᱟᱨ ᱩᱱ ᱯᱟᱹᱦᱤᱞ ᱦᱚᱲ ᱪᱮᱫ ᱞᱮᱠᱟ ᱠᱚ ᱵᱟᱧᱪᱟᱜ ᱠᱟᱱ ᱛᱟᱦᱮᱸᱫ ᱢᱤᱫᱥᱚ ᱢᱤᱫᱥᱚ ᱠᱩᱲᱤ ᱵᱚᱪᱷᱚᱨ ᱟᱵᱚ ᱫᱚ ᱡᱟᱦᱟᱸᱭ ᱱᱤᱭᱟᱹ ᱡᱩᱠ ᱨᱮᱱ ᱦᱚᱲ ᱡᱟᱦᱟᱸᱭ ᱟᱵᱚ ᱫᱚ ᱩᱱᱟᱹᱜ ᱴᱟ ᱦᱚᱸ ᱵᱟᱵᱚᱱ ᱵᱟᱧᱪᱟᱣ ᱜᱚᱫᱚᱜ ᱩᱱᱠᱩᱣᱟᱜ ᱚᱨᱫᱷᱮᱠ ᱦᱚᱸ ᱵᱟᱵᱚᱱ ᱵᱟᱧᱪᱟᱣ ᱜᱚᱫᱚᱜ ᱠᱟᱱᱟ।
ᱵᱟ ᱵᱟ ᱾
ᱟᱵᱚ ᱢᱟ ᱜᱚᱝᱠᱮ ᱪᱚᱞᱞᱤᱥ ᱵᱚ ᱵᱚᱪᱷᱚᱨ ᱠᱷᱟᱱ ᱜᱮ ᱟᱵᱚ ᱫᱚ ᱞᱟᱴᱷᱤ ᱥᱟᱵ ᱞᱟᱜᱟᱭᱮᱫ ᱵᱚᱱᱟ ᱯᱚᱧᱪᱟᱥ ᱵᱚᱪᱷᱚᱨ ᱠᱷᱟᱱ ᱜᱮ ᱞᱟᱴᱷᱤ ᱥᱟᱵ ᱞᱟᱜᱟᱭᱮᱫ ᱵᱚᱱᱟ᱾ ᱚᱱᱟ ᱥᱮ ᱟᱹᱰᱤ ᱟᱭᱢᱟ ᱨᱳᱜᱽ ᱟᱡᱟᱨ ᱠᱚ ᱮᱸ ᱵᱚᱞᱚ ᱜᱚᱫ ᱟᱵᱚᱱ ᱠᱟᱱᱟ ᱦᱚᱲᱢᱚ ᱨᱮ ᱦᱳᱭ ᱥᱮ ᱾ ᱟᱫᱚ ᱟᱹᱞᱤᱧ ᱫᱚᱞᱤᱧ ᱞᱟᱹᱭᱟ
ᱚᱱᱟ ᱠᱚ ᱟᱵᱚᱣᱟᱜ ᱢᱟᱱᱮ ᱡᱚᱢ ᱧᱩ ᱠᱷᱟᱹᱛᱤᱨ ᱛᱮᱜᱮ ᱟᱵᱚ ᱫᱚ ᱱᱚᱜ ᱱᱚᱝᱠᱟ ᱟᱵᱚᱣᱟᱜ ᱟᱵᱚᱣᱟᱜ ᱟᱭᱩ ᱛᱚ ᱥᱮ ᱟᱵᱚ ᱦᱚᱲᱢᱚ ᱡᱤᱣᱤ ᱛᱮᱵᱚᱱ ᱵᱟᱹᱲᱤᱡᱮᱟ ᱾
ᱦᱮᱸ ᱦᱮᱸ ᱦᱮᱸ᱾
ᱟᱵᱚ ᱡᱮ ᱱᱚ-ᱚᱭ ᱡᱮ ᱟᱵᱚᱣᱟᱜ ᱟᱵᱚᱣᱟᱜ ᱢᱤᱫᱴᱟᱝ ᱜᱟᱞᱚᱪ ᱟᱠᱷᱲᱟ ᱱᱚ-ᱚᱭ ᱵᱮᱱᱟᱣ ᱠᱟᱱᱟ ᱟᱹᱵᱤᱱ ᱚᱠᱟ ᱫᱤᱥᱚᱢ ᱨᱮᱱ ᱦᱚᱲ ᱟᱹᱞᱤᱧ ᱚᱠᱟ ᱫᱤᱥᱚᱢ ᱨᱮᱱ ᱦᱚᱲ ᱦᱳᱭᱥᱮ, ᱟᱹᱵᱤᱱ ᱪᱟᱞ ᱟᱹᱵᱤᱱ ᱥᱟᱶ ᱜᱚᱞᱯᱚ ᱠᱟᱛᱮ ᱟᱹᱵᱤᱱ ᱱᱚᱣᱟ ᱠᱟᱛᱷᱟ ᱞᱤᱧ ᱞᱟᱹᱭ ᱟᱵᱮᱱ ᱠᱟᱱᱟ ᱡᱩᱫᱤ ᱟᱹᱰᱤ ᱛᱤᱱᱟᱹᱜ ᱴᱟ ᱥᱟᱹᱨᱤ ᱵᱤᱱ ᱢᱚᱱᱮᱭᱮᱜ-ᱟ ᱛᱤᱱᱟᱹᱜ ᱴᱟ ᱠᱷᱟᱹᱞᱤ ᱵᱤᱱ ᱢᱚᱱᱮ ᱢᱟᱱᱮ ᱛᱤᱱᱟᱹᱜᱴᱟ ᱯᱨᱚᱭᱳᱡᱚᱱ ᱵᱤᱱ ᱢᱚᱱᱮᱭᱮᱜ-ᱟ ᱛᱟᱨ ᱢᱚᱛᱚᱱ ᱠᱟᱛᱮ ᱟᱵᱤᱱ ᱦᱚᱸ ᱟᱵᱤᱱᱟᱜ ᱯᱟᱥᱮᱨ ᱟᱛᱳ ᱠᱚᱨᱮᱱ ᱥᱮ ᱟᱵᱮᱱ ᱨᱮᱱ ᱮᱸ ᱡᱚᱴᱟᱣ ᱠᱚᱲᱟ ᱠᱚᱵᱤᱱ ᱮᱸ ᱞᱟᱹᱭ ᱟᱸᱡᱚᱢ ᱟᱠᱚᱣᱟ ᱦᱳᱭᱥᱮ ᱾
ᱦᱮᱸ ᱦᱮᱸ ᱦᱮᱸ ᱮᱠᱫᱚᱢ ᱾
ᱦᱳᱭ ᱜᱚᱝᱠᱮ ᱟᱫᱚ ᱞᱟᱹᱭᱮᱫ ᱟᱹᱞᱤᱧ ᱡᱮ ᱱᱚᱣᱟ ᱥᱚᱵᱡᱤ ᱠᱚᱨᱮ ᱫᱚ ᱠᱚᱢ ᱠᱚᱢ ᱜᱮᱵᱚᱱ ᱮᱢᱟᱜ ᱠᱷᱟᱱ ᱱᱟᱯᱟᱭ ᱱᱟᱯᱟᱭᱚᱜ-ᱟ, ᱟᱨ ᱱᱮᱛᱟᱨ ᱫᱚ ᱜᱚᱝᱠᱮ ᱰᱟᱝᱨᱤ ᱠᱟᱰᱟ ᱦᱚᱸ ᱥᱮ ᱢᱮᱨᱚᱢ ᱠᱚᱦᱚᱸ ᱫᱚᱢᱮ ᱮᱠᱴᱟ ᱵᱟᱵᱚᱱ ᱪᱟᱥᱮᱫ ᱠᱚᱣᱟ᱾ ᱦᱳᱭ ᱢᱟᱱᱮ ᱱᱮᱛᱟᱨ ᱫᱚ ᱠᱟᱹᱴᱤᱡ ᱠᱚᱥ- ᱠᱚᱥᱴᱚ ᱦᱚᱸ ᱵᱟᱵᱚᱱ ᱢᱟᱱᱮ ᱵᱟᱵᱚᱱ ᱠᱚᱥᱴᱚᱜ ᱞᱟᱹᱜᱤᱫᱚᱜ ᱠᱟᱱᱟ ᱦᱳᱭ ᱥᱮ ᱾ ᱠᱟᱹᱴᱤᱡ ᱵᱚᱱ ᱠᱚᱥᱴᱚ ᱜᱚᱫ ᱞᱮᱱᱠᱷᱟᱱ ᱟᱹᱰᱤ ᱟᱵᱚ ᱟᱹᱰᱤ ᱰᱷᱮᱨ ᱫᱤᱱ ᱵᱚᱱ ᱵᱟᱧᱪᱟᱜ-ᱟ ᱵᱟᱵᱚᱱ ᱵᱩᱡᱽ ᱫᱟᱲᱮᱭᱟᱜ᱾ ᱟᱵᱚ ᱫᱚᱵᱚᱱ ᱞᱟᱹᱭᱮᱫ-ᱟ ᱡᱮ ᱜᱚᱝᱠᱮ ᱟᱹᱰᱤ ᱠᱚᱢ ᱵᱚᱱ ᱠᱚᱥᱴᱚ ᱛᱮᱦᱮᱧ ᱠᱟᱹᱴᱤᱡ ᱵᱚᱱ ᱟᱨᱟᱢ ᱞᱮᱠᱷᱟᱱ ᱟᱵᱚ ᱫᱷᱮᱨ ᱫᱤᱱ ᱵᱚᱱ ᱵᱟᱧᱪᱟᱜ-ᱟ ᱢᱮᱱᱠᱷᱟᱱ ᱩᱠᱩᱨ ᱵᱚᱝ? ᱚᱱᱠᱟ ᱢᱟ ᱵᱟᱝ ᱦᱩᱭᱩᱜ ᱠᱟᱱᱟ ᱥᱮ
ᱵᱟ ᱵᱟᱝ ᱚᱱᱠᱟ ᱛᱚ ᱵᱟᱝ ᱦᱩᱭᱩᱜ ᱠᱟᱱᱟ ᱛᱚ᱾
ᱦᱳᱭ ᱦᱳᱭ ᱟᱫᱚ ᱟᱹᱞᱤᱧ ᱫᱚᱞᱤᱧ ᱢᱮᱱ-ᱟ ᱦᱮᱸ ᱜᱚᱢᱠᱮ ᱢᱟ ᱞᱟᱹᱭ ᱵᱮᱱ ᱦᱮᱸ
ᱠᱟᱹᱡ ᱤᱧ ᱞᱟᱹᱭᱫᱟ ᱟᱵᱚ ᱫᱚ ᱚᱱᱟ ᱠᱷᱟᱹᱛᱤᱨ ᱛᱮᱜᱮ ᱦᱚᱲᱵᱚᱱ ᱠᱷᱟᱴᱚᱜ ᱠᱟᱱᱟ ᱥᱮ ᱮᱴᱟᱜᱟᱜ ᱮᱯᱷᱮᱠᱴ ᱢᱮᱱᱟᱜ ᱛᱟᱵᱚᱱᱟ?
ᱦᱳᱭ ᱜᱚᱝᱠᱮ ᱮᱠᱫᱚᱢ ᱢᱟᱱᱮ ᱟᱹᱰᱤ ᱡᱚᱥ ᱠᱩᱠᱞᱤ ᱵᱮᱱ ᱠᱩᱞᱤ ᱟᱠᱟᱫ ᱞᱤᱧᱟᱹ᱾ ᱦᱚᱲ ᱦᱚᱸ ᱚᱱᱟ ᱠᱷᱟᱹᱛᱤᱨ ᱛᱮᱜᱮ ᱵᱟᱠᱷᱟᱱ ᱞᱟᱦᱟ ᱯᱟᱹᱦᱤᱞ ᱦᱚᱲ ᱫᱚ ᱧᱮᱞ ᱠᱚᱵᱮᱱ ᱡᱚᱛᱚ ᱜᱮ ᱟᱹᱰᱤ ᱩᱥᱩᱞ ᱩᱥᱩᱞ ᱟᱨ ᱥᱮ ᱦᱚᱲᱢᱚ ᱠᱚ ᱛᱟᱦᱮᱸ ᱠᱟᱱ ᱛᱟᱠᱚᱣᱟ ᱾
ᱦᱮᱸ ᱦᱮᱸ ᱦᱮᱸ᱾
ᱦᱳᱭ ᱥᱮ ᱟᱨ ᱱᱮᱛᱟᱨ ᱢᱟ ᱱᱚᱜ ᱱᱚᱝᱠᱟ ᱡᱚᱢ ᱧᱩ ᱦᱟᱱᱮ ᱯᱮᱠᱮᱴ ᱡᱟᱹᱛᱤᱭᱚ ᱵᱚᱱ ᱡᱚᱢᱮᱫᱼᱟ᱾ ᱜᱚᱢᱠᱮ ᱞᱟᱦᱟ ᱛᱮᱢᱟ ᱛᱟᱦᱮᱸ ᱠᱟᱱ ᱟᱴᱟ ᱨᱩᱴᱤ ᱥᱮ ᱜᱩᱦᱩᱢ ᱨᱩᱴᱤ ᱵᱚᱱ ᱡᱚᱢᱮᱫ ᱛᱟᱦᱮᱸᱫ᱾
ᱟᱴᱟ ᱫᱚ ᱵᱚᱦᱩ ᱯᱚᱨᱮ ᱦᱮᱡ ᱟᱠᱟᱱᱟ᱾ ᱞᱟᱦᱟ ᱫᱚ ᱜᱩᱦᱩᱢ ᱠᱷᱚᱱᱟᱜ ᱠᱚ ᱟᱴᱟᱭᱮᱫ ᱛᱟᱦᱮᱸᱱ-ᱟ ᱾ ᱟᱸᱡᱚᱢ ᱥᱮᱫᱟᱭ ᱨᱮᱱ ᱦᱟᱯᱲᱟᱢ ᱠᱚᱴᱷᱮᱱ ᱟᱸᱡᱚᱢ ᱵᱟᱲᱟ ᱦᱩᱭ ᱟᱠᱟᱱ-ᱟ ᱾
ᱦᱳᱭ ᱦᱳᱭ ᱜᱚᱝᱠᱮ ᱟᱵᱤᱱ ᱫᱚ ᱱᱚᱣᱟ ᱠᱟᱛᱷᱟ ᱵᱤᱱ ᱞᱟᱹᱭ ᱦᱚᱪᱚᱭᱮᱫᱟ ᱡᱮ ᱟᱴᱟ ᱢᱟ ᱫᱚ ᱟᱴᱟ ᱫᱚ ᱠᱚᱱᱴᱳᱞ ᱨᱮ ᱟᱰᱤ ᱯᱚᱨᱮ ᱦᱮᱡ ᱟᱠᱟᱱ-ᱟ ᱾ ᱠᱟᱱᱟ ᱜᱚᱝᱠᱮ ᱵᱟᱠᱷᱟᱱ ᱟᱴᱟ ᱜᱮᱠᱚ ᱡᱚᱢᱮᱫ ᱛᱟᱦᱮᱸᱫ ᱯᱟᱹᱦᱤᱞ ᱦᱚᱲ ᱫᱚ᱾ ᱟᱠᱚᱣᱟᱜ ᱢᱟᱱᱮ ᱡᱟᱦᱟᱸ ᱯᱟᱹᱦᱤᱞ ᱦᱚᱲᱟᱜ ᱢᱟ ᱰᱷᱤᱝᱠᱤ ᱛᱟᱦᱮᱸᱜ ᱠᱟᱱ ᱜᱚᱝᱠᱮ ᱦᱳᱭᱥᱮ᱾
ᱦᱮᱸ ᱦᱮᱸ ᱦᱮᱸ᱾
ᱚᱱᱟ ᱰᱷᱤᱝᱠᱤ ᱨᱮ ᱞᱟᱹᱦᱩᱫ ᱠᱟᱛᱮᱫ ᱜᱮ ᱮᱸ ᱯᱟᱹᱦᱤᱞ ᱦᱚᱲ ᱫᱚ ᱟᱴᱟ ᱠᱚ ᱡᱚᱢᱮᱫ ᱛᱟᱦᱮᱸᱫ ᱢᱟᱱᱮ ᱚᱱᱟ ᱫᱚ ᱢᱟᱱᱮ ᱠᱷᱟᱹᱴᱤ ᱡᱚᱢᱟᱜ ᱜᱚᱝᱠᱮ ᱚᱱᱟ ᱫᱚ ᱦᱳᱭ ᱥᱮ᱾
ᱦᱮᱸ ᱦᱮᱸ ᱦᱮᱸ᱾
ᱟᱴᱟ ᱢᱟ ᱦᱟᱱᱮ ᱚᱠᱟ ᱠᱷᱚᱱᱟᱜ ᱟᱴᱟ ᱦᱤᱡᱩᱜ ᱠᱟᱱᱟ ᱵᱟᱝ ᱦᱤᱡᱩᱜ ᱠᱟᱱᱟ ᱪᱮᱫ ᱛᱮ ᱵᱮᱱᱟᱜ ᱠᱟᱱᱟ ᱵᱟᱝ ᱵᱮᱱᱟᱜ ᱠᱟᱱᱟ᱾ ᱧᱮᱞ ᱦᱚ ᱵᱟᱵᱮᱱ ᱧᱮᱞ ᱞᱮᱫᱟᱵᱚᱱ ᱯᱩᱲ ᱜᱮᱭᱟ ᱥᱮ ᱜᱩᱰᱟᱹ ᱜᱮᱭᱟ ᱟᱫᱚ ᱡᱚᱢ ᱠᱟᱜ ᱠᱟᱱᱟ ᱵᱚᱱ ᱟᱫᱚ ᱛᱤᱱᱟᱹᱜ ᱴᱟ ᱢᱟᱱᱮ ᱟᱵᱚᱣᱟᱜ ᱦᱚᱲᱢᱚ ᱯᱚᱠᱠᱷᱮ ᱵᱷᱟᱜᱮ ᱜᱮᱭᱟ ᱵᱟᱵᱚᱱ ᱵᱩᱡᱽ ᱫᱟᱲᱮᱭᱟᱜ ᱠᱟᱱᱟ ᱟᱵᱚ ᱫᱚ᱾ ᱦᱳᱭ ᱥᱮ ᱟᱵᱚ ᱡᱩᱫᱤ ᱚᱱ ᱜᱟᱹᱭ ᱰᱟᱹᱝᱨᱤ ᱟᱹᱥᱩᱞ ᱠᱟᱛᱮᱫ ᱡᱟᱦᱟᱸ ᱟᱵᱚᱣᱟᱜ ᱡᱟᱦᱟᱸ ᱡᱳᱭᱵᱚ ᱥᱟᱨ ᱛᱟᱵᱚᱱ ᱡᱟᱦᱟᱸ ᱟᱵᱚ ᱫᱚᱵᱚᱱ ᱞᱟᱹᱭ ᱜᱩᱨᱤᱡ᱾ ᱚᱱᱟ ᱠᱚ ᱫᱚᱦᱚ ᱢᱟᱨᱮᱭᱟᱜ ᱜᱩᱨᱤᱡ ᱡᱩᱫᱤ ᱠᱷᱮᱛ ᱠᱚᱨᱮ ᱥᱮ ᱡᱟᱦᱟᱱᱟᱜ ᱥᱚᱵᱽᱡᱤ ᱪᱟᱥ ᱞᱟᱦᱟ ᱨᱮᱵᱚᱱ ᱮᱢ ᱮᱢ ᱜᱚᱫᱟᱼᱟ᱾
ᱦᱮᱸ ᱦᱮᱸ ᱦᱮᱸ᱾
ᱦᱳᱭ ᱥᱮ᱾
ᱦᱮᱸ᱾
ᱟᱫᱚ ᱚᱱᱟ ᱢᱟ ᱟᱹᱰᱤ ᱱᱟᱯᱟᱭᱚᱜᱼᱟ᱾ ᱢᱟᱱᱮ ᱛᱤᱡᱩ ᱠᱚᱦᱚᱸ ᱠᱚᱢ ᱠᱚ ᱯᱟᱲᱟᱜᱼᱟ᱾ ᱟᱨ ᱡᱟᱦᱟᱸ ᱯᱷᱚᱞᱚᱱ ᱠᱚ ᱡᱟᱦᱟᱸ ᱢᱟᱱᱮ ᱡᱚ ᱵᱤᱞᱤ ᱠᱚᱦᱚᱸ ᱟᱰ
ᱦᱮᱸ ᱦᱮᱸ ᱜᱚᱝᱠᱮ ᱟᱨ ᱤᱭᱟᱹ ᱞᱟᱹᱭᱟᱠᱚ ᱚᱱ ᱠᱮᱪᱚ ᱜᱩᱨᱤᱡ ᱤᱭᱟᱹ ᱚᱱᱟ ᱦᱟᱥᱟ ᱨᱟᱠᱟᱵ ᱡᱩᱫᱤᱢ ᱮᱢᱟᱜᱼᱟ᱾ ᱠᱷᱮᱛ ᱨᱮᱢ ᱟᱨᱚ ᱢᱚᱸᱡᱽ ᱛᱮ ᱦᱩᱭᱩᱜᱼᱟ ᱥᱮ ᱪᱮᱫ?
ᱦᱳᱭ ᱜᱚᱝᱠᱮ ᱟᱹᱰᱤ ᱢᱚᱸᱡᱽ ᱛᱮᱜᱮ ᱦᱩᱭᱩᱜᱼᱟ᱾ ᱟᱨ ᱟᱵᱚ ᱫᱚ ᱚᱱᱟ ᱛᱚᱨᱤᱧ ᱞᱟᱹᱭ ᱠᱮᱫ ᱜᱚᱝᱠᱮ ᱱᱮᱛᱟᱨ ᱢᱟ ᱵᱟᱵᱚᱱ ᱮᱢᱟᱜ ᱠᱟᱱ ᱥᱮ ᱵᱟᱵᱚᱱ ᱪᱟᱥᱮᱫ ᱠᱚᱣᱟ ᱚᱱᱟ ᱠᱷᱟᱹᱛᱤᱨ ᱛᱮᱜᱮ ᱵᱟᱵᱚᱱ ᱮᱢ ᱫᱟᱲᱮᱭᱟᱜ ᱠᱟᱱᱟ᱾ ᱱᱮᱛᱟᱨ ᱫᱚ ᱦᱳᱭ ᱥᱮ᱾ ᱚᱱᱟ ᱡᱟᱞᱟᱨᱮ ᱱᱚᱝᱠᱟ ᱦᱮᱸ ᱜᱚᱝᱠᱮ ᱢᱟ ᱞᱟᱹᱭ ᱵᱮᱱ ᱢᱟ᱾
ᱜᱚᱝᱠᱮ ᱞᱟᱹᱭᱫᱟᱹᱧ ᱚᱱᱟ ᱛᱟᱦᱚᱞᱮ ᱡᱩᱫᱤ ᱱᱤᱛᱚᱜ ᱡᱩᱫᱤ ᱟᱵᱚ ᱵᱤᱱᱟᱹ ᱪᱟᱥ ᱛᱮ ᱢᱟᱱᱮ ᱵᱤᱱᱟᱹ ᱥᱟᱨ ᱪᱟᱯᱟᱱ ᱛᱮ ᱡᱩᱫᱤ ᱢᱮᱫ ᱡᱟᱦᱱᱟᱜ ᱥᱚᱵᱡᱤ ᱵᱚᱱ ᱨᱚᱦᱚᱭ-ᱟ᱾ ᱢᱟᱱᱮ ᱚᱱᱠᱟᱱᱟᱜ ᱦᱚᱛᱚᱫ ᱢᱚᱛᱚᱦᱫ ᱦᱮᱸ
ᱦᱳᱭ ᱦᱳᱭ᱾
ᱚᱱᱟ ᱫᱚ ᱛᱟᱞᱦᱮ ᱛᱤᱱᱟᱹᱜ ᱜᱟᱱ ᱱᱟᱹᱲᱤᱜᱼᱟ, ᱛᱤᱱᱟᱹᱜ ᱛᱤᱱᱟᱹᱜ ᱜᱟᱱ ᱡᱚᱜᱼᱟ᱾ ᱚᱱᱟ ᱚᱱᱟ ᱵᱮᱱ ᱞᱟᱹᱭ ᱫᱟᱲᱮᱭᱟᱜᱼᱟ?
ᱦᱮᱸ ᱜᱚᱝᱠᱮ ᱮᱠᱫᱚᱢ ᱢᱟᱱᱮ ᱥᱟᱨ ᱪᱟᱯᱟᱱ ᱢᱟ ᱠᱟᱹᱴᱤᱡ ᱱᱮᱛᱟᱨ ᱫᱚ ᱮᱢᱜᱮ ᱞᱟᱜᱟᱣ ᱵᱚᱱ-ᱟ ᱜᱚᱝᱠᱮ ᱠᱮ ᱱᱮᱛᱟᱨ ᱢᱟ ᱟᱹᱰᱤ ᱛᱤᱡᱩ ᱜᱟᱱ ᱟᱹᱰᱤ ᱡᱟᱹᱥᱛᱤ ᱜᱮᱠᱚ ᱟᱹᱰᱤ ᱱᱟᱣᱟ ᱱᱟᱣᱟ ᱛᱤᱡᱩ ᱠᱚ ᱦᱮᱡ ᱮᱢᱟᱱ ᱦᱮᱡ ᱟᱠᱟᱱᱟ ᱠᱚ᱾
ᱦᱩᱸ᱾
ᱦᱳᱭᱥᱮ ᱢᱟᱱᱮ ᱮᱠᱫᱚᱢ ᱟᱫᱚ ᱟᱞᱤᱧ ᱫᱩᱞᱤᱧ ᱞᱟᱹᱭᱮᱫᱼᱟ ᱜᱚᱝᱠᱮ ᱢᱟᱱᱮ ᱥᱟᱨ ᱪᱟᱯᱟᱱ ᱫᱚ ᱮᱢ ᱫᱚᱵᱚᱱ ᱮᱢᱟᱜ ᱢᱟ ᱥᱮ ᱨᱟᱱ ᱠᱚᱦᱚ ᱫᱚᱵᱚᱱ ᱮᱢᱟᱜ ᱢᱟ᱾ ᱮᱠᱫᱚᱢ ᱢᱟᱱᱮ ᱯᱚᱨᱤᱢᱟᱱ ᱢᱚᱛᱚ ᱛᱤᱱᱟᱹᱜᱴᱟ ᱞᱟᱜᱟᱜᱼᱟ ᱦᱩᱱᱟᱹᱜ ᱴᱟ ᱵᱚᱱ ᱮᱢᱟᱜ ᱢᱟ ᱱᱚᱣᱟ᱾ ᱢᱟᱱᱮ ᱡᱟᱥᱛᱤ ᱵᱟᱱ ᱟᱫᱚ ᱞᱳ ᱡᱟᱦᱟᱸᱭ ᱡᱟᱦᱟᱸᱭ ᱠᱚ ᱚᱱᱮ ᱫᱚᱞᱤᱧ ᱞᱟᱹᱭᱮᱫ ᱠᱚᱝᱠᱮ ᱡᱟᱦᱟᱸᱭ ᱠᱚ ᱟᱠᱷᱨᱤᱧ ᱟᱠᱚ ᱩᱱᱠᱩ ᱫᱚ ᱠᱟᱹᱴᱤᱡ ᱠᱚ ᱞᱳᱵᱷᱚ ᱞᱳᱵᱷᱚ ᱜᱚᱫᱚᱜ ᱠᱟᱱ ᱜᱮᱭᱟ᱾
ᱦᱩᱸ᱾
ᱦᱳᱭ ᱥᱮ᱾ ᱟᱫᱚ ᱩᱱᱠᱩ ᱫᱚ ᱢᱟᱱᱮ ᱰᱷᱮᱨ ᱧᱚᱜ ᱠᱚ ᱮᱢᱟᱜ ᱠᱟᱱᱟ ᱚᱱᱟᱛᱮ ᱚᱱᱠᱟ ᱟᱨ ᱟᱵᱚ ᱫᱚ ᱵᱟᱵᱚᱱ ᱪᱟᱥᱮᱜᱼᱟ ᱱᱮᱛᱟᱨ ᱫᱚ ᱚᱱᱟ ᱫᱚ ᱞᱤᱧ ᱞᱟᱹᱭᱮᱫᱼᱟ ᱫᱚ ᱱᱮᱛᱟᱨ ᱠᱚᱥᱴᱚᱜ ᱟᱵᱚᱱ ᱠᱚᱥᱴᱚᱜ ᱥᱟᱱᱟᱭᱮᱫ ᱵᱚᱱᱟ᱾ ᱟᱫᱚ ᱵᱟᱡᱟᱨ ᱠᱷᱚᱱᱟᱜ ᱜᱮᱵᱚᱱ ᱠᱤᱨᱤᱧ ᱟᱹᱜᱩᱭᱮᱫ-ᱟ ᱟᱨ ᱚᱱᱟ ᱵᱚᱱ ᱡᱚᱢᱮᱫ ᱠᱷᱟᱱ ᱫᱚ ᱟᱫᱚ ᱟᱵᱚ ᱫᱚᱵᱚᱱ ᱰᱷᱤᱞᱟᱹᱣ ᱩᱛᱟᱹᱨᱚᱜ ᱠᱟᱱᱟ ᱜᱚᱝᱠᱮ᱾ ᱵᱟᱠᱷᱟᱱ ᱱᱮᱛ ᱱᱮᱛᱟᱨ ᱠᱷᱮᱨᱣᱟᱞ ᱦᱚᱯᱚᱱ ᱠᱚᱣᱟᱜ ᱦᱚᱲ ᱧᱮᱞ ᱵᱮᱱ ᱥᱮ ᱜᱚᱝᱠᱮ ᱢᱟᱱᱮ ᱫᱚᱢᱮ ᱮᱠᱴᱟ ᱫᱟᱲᱮᱭᱟᱱᱟᱜ ᱫᱚ ᱜᱚᱝᱠᱮ ᱫᱚ ᱵᱟᱝ ᱠᱟᱱᱟ᱾ ᱮᱠᱫᱚᱢ ᱪᱚᱯ ᱜᱮ ᱡᱚᱛᱚᱜᱮ ᱠᱚᱸᱜ ᱞᱮᱠᱟ ᱦᱳᱭᱥᱮ ᱟᱨᱚ ᱚᱠᱚᱭ ᱫᱚ ᱢᱟᱱᱮ, ᱠᱷᱟᱴᱚ ᱚᱱᱮ ᱚᱱᱠᱟ᱾ ᱯᱟᱹᱦᱤᱞ ᱞᱮᱠᱟ ᱫᱚ ᱵᱟᱝ ᱜᱚᱝᱠᱮ?
ᱩᱸᱦᱩᱹᱜ ᱟᱹᱰᱤ ᱵᱟᱭᱪᱟᱱᱥ ᱨᱮ ᱱᱤᱛᱚᱜ ᱩᱥᱩᱞ ᱦᱚᱲ ᱧᱟᱢᱚᱜ ᱠᱟᱱᱟᱠᱚ ᱵᱟᱠᱷᱟᱡ ᱥᱟᱱᱟᱢ ᱯᱮᱨᱟᱭ ᱥᱟᱱᱛᱟᱲ ᱥᱟᱱᱛᱟᱲ ᱠᱚ ᱵᱟᱝ ᱫᱤᱠᱩ ᱠᱚ ᱥᱟᱱᱟᱢ ᱦᱚᱲ ᱠᱷᱟᱴᱚ ᱜᱮᱵᱚᱱ ᱦᱩᱭᱩᱜ ᱠᱟᱱᱟ᱾
ᱦᱳᱭ ᱜᱚᱝᱠᱮ ᱟᱫᱚ ᱟᱹᱞᱤᱧ ᱫᱚ ᱱᱚᱣᱟ ᱨᱮᱱ ᱴᱷᱤᱠ ᱨᱮᱱᱟᱜ ᱡᱮ ᱢᱤᱫᱴᱮᱱ ᱜᱮ ᱟᱹᱞᱤᱧ ᱫᱚᱞᱤᱧ ᱢᱟᱱᱮ ᱫᱤᱥ ᱦᱩᱫᱤᱥ ᱟᱠᱟᱫᱼᱟ ᱥᱮ ᱢᱤᱫᱴᱮᱱ ᱠᱟᱛᱷᱟ ᱜᱮᱞᱤᱧ ᱞᱟᱹᱭᱮᱜ-ᱟ᱾ ᱟᱵᱚ ᱱᱚᱣᱟ ᱡᱟᱦᱟᱸ ᱯᱮᱠᱮᱴ ᱡᱟᱛᱤᱭᱚ ᱡᱚᱢᱟᱜ ᱦᱮᱸ ᱥᱮ, ᱥᱮ ᱰᱩᱵᱞᱤᱠᱮᱴ ᱡᱟᱛᱤᱭ ᱡᱚᱢᱟᱜ ᱫᱚ ᱮᱜᱚᱫᱚᱢ ᱵᱟᱹᱜᱤ ᱞᱟᱜᱟᱣ ᱟᱵᱚᱱᱟ ᱟᱵᱚ ᱡᱟᱦᱟᱸ ᱥᱩᱫᱽᱫᱷᱚ ᱡᱚᱢᱟᱜ ᱡᱟᱦᱟᱸ ᱟᱵᱚᱛᱮ ᱪᱟᱥ ᱠᱟᱛᱮ ᱥᱮ ᱵᱟᱹᱫᱽ ᱵᱟᱹᱭᱦᱟᱹᱲ ᱨᱮ ᱡᱟᱦᱟᱸ ᱦᱩᱭᱩᱜᱼᱟ᱾ ᱦᱮᱸ ᱥᱮ᱾ ᱚᱱᱟᱜᱮ ᱟᱹᱰᱤ ᱵᱤᱱᱟᱹ ᱥᱟᱨ ᱪᱟᱯᱟᱱ ᱛᱮ ᱥᱮ ᱠᱚᱢ ᱧᱚᱜ ᱥᱟᱨ ᱪᱟᱯᱟᱱ ᱛᱮ ᱦᱩᱭᱩᱜᱼᱟ ᱚᱱᱟ ᱠᱚᱜᱮ ᱵᱚᱱ ᱡᱚᱢ ᱢᱟ᱾ ᱡᱟᱦᱟᱸ ᱟᱵᱚ ᱵᱚᱱ ᱡᱚᱢᱮᱫᱼᱟ ᱠᱩᱲᱠᱲᱤ ᱞᱮᱥ ᱠᱚ ᱥᱮ ᱟᱵᱚ ᱟᱵᱚ ᱡᱟᱦᱟᱸ ᱚᱲᱟᱜ ᱨᱩᱴᱤ ᱡᱚᱢ ᱫᱚᱨᱠᱟᱨ ᱡᱟᱦᱟᱸ ᱜᱩᱦᱩᱢ ᱨᱩᱴᱤ ᱟᱵᱚ ᱚᱱᱟ ᱯᱟᱸ ᱨᱩᱴᱤ ᱵᱚᱱ ᱡᱚᱢᱮᱫᱼᱟ ᱚᱱᱟ ᱠᱚ ᱡᱚᱢ ᱵᱟᱝ ᱞᱟᱹᱠᱛᱤ ᱠᱟᱱᱟ᱾
ᱦᱮᱸ ᱦᱮᱸ,
ᱟᱨ ᱜᱚᱝᱠᱮ ᱱᱚᱜ-ᱚᱭ ᱱᱮᱛᱟᱨ ᱢᱟ ᱛᱩᱫ ᱠᱟᱱᱟ ᱪᱚᱯ ᱥᱤᱸᱜᱟᱹᱲᱟ ᱫᱚᱢᱮ ᱦᱮᱸ ᱥᱮ ᱚᱱᱟ ᱠᱚᱫᱚ ᱜᱚᱝᱠᱮ ᱪᱮᱫ ᱞᱮᱠᱟ ᱚᱱᱟ ᱠᱚᱫᱚ ᱥᱩᱫᱩ ᱢᱚᱪᱟ ᱥᱤᱵᱤᱞ ᱞᱟᱹᱜᱤᱫ ᱦᱚᱲᱢᱚ ᱯᱚᱠᱷᱮ ᱫᱚ ᱮᱠᱫᱚᱢ ᱜᱮ ᱵᱟᱭ ᱵᱷᱟᱜ ᱜᱮᱭᱟ᱾
ᱦᱮᱸ ᱞᱟᱹᱭᱫᱟᱹᱧ ᱡᱟᱦᱟᱸ ᱚᱲᱟᱜ ᱠᱚᱨᱮ ᱡᱚᱢ ᱞᱟᱹᱜᱤᱫ, ᱟᱲᱟᱜ ᱪᱟ ᱚᱱᱟ ᱨᱮᱦᱚᱸ ᱵᱚᱱ ᱮᱢᱟᱜ ᱠᱟᱱ ᱜᱮᱭᱟ ᱠᱟᱹᱴᱤᱡ ᱫᱚ ᱵᱟᱠᱷᱟᱡ ᱵᱟᱝ ᱚᱱᱟ ᱵᱟᱭ ᱞᱟᱹᱴᱩᱜ ᱠᱟᱱᱟ᱾
ᱦᱳᱭ ᱦᱳᱭ ᱜᱚᱝᱠᱮ ᱟᱫᱚ ᱮᱢ ᱢᱟ ᱚᱱᱮ ᱛᱚᱞᱤᱧ ᱞᱟᱹᱭ ᱜᱚᱢᱠᱮ ᱮᱢ ᱫᱚᱵᱚᱱ ᱮᱢᱟᱜᱼᱟ᱾ ᱢᱮᱱᱠᱷᱟᱱ ᱯᱚᱨᱤᱢᱟᱱ ᱢᱚᱛᱚ ᱵᱚᱱ ᱮᱢᱟᱜ ᱢᱟ ᱦᱳᱭ ᱥᱮ᱾
ᱦᱩᱸ ᱦᱩᱸ,
ᱡᱟᱦᱟᱸ ᱫᱚ ᱟᱵᱚᱣᱟᱜ ᱦᱚᱲᱢᱚ ᱯᱚᱠᱷᱮ ᱡᱮᱢᱚᱱ ᱮᱠᱫᱚᱢ ᱢᱟᱱᱮ ᱟᱞ ᱟᱞ ᱟᱞᱚᱭ ᱢᱟᱱᱮ ᱟᱛᱟᱨ ᱛᱚᱨᱚᱡ ᱛᱟᱵᱚᱱ ᱢᱟ ᱟᱵᱚᱣᱟᱜ ᱡᱚᱲᱢᱚ᱾
ᱦᱩᱸ,
ᱦᱳᱭ᱾ ᱥᱟᱨ ᱜᱚᱝᱠᱮ ᱟᱞᱟᱝᱟᱜ ᱜᱟᱞᱚᱪ ᱟᱠᱷᱲᱟ ᱫᱚ ᱢᱟᱱᱮ ᱟᱹᱰᱤ ᱠᱚᱢ ᱜᱮᱭᱟ ᱥᱳᱢᱚᱭ ᱠᱚ ᱦᱳᱭ ᱥᱮ᱾ ᱥᱮ ᱟᱵᱮᱱ ᱥᱟᱞᱟᱜ ᱱᱚᱣᱟ ᱜᱚᱞᱯᱷᱚ ᱢᱟᱱᱮ ᱟᱞᱤᱧ ᱟᱵᱤᱱ ᱥᱟᱞᱟᱜ ᱜᱚᱞᱯᱚ ᱠᱟᱛᱮ ᱟᱹᱰᱤ ᱢᱚᱡᱽ ᱥᱮ ᱟᱹᱰᱤ ᱱᱟᱯᱟᱭ ᱟᱵᱤᱱᱟᱜ ᱠᱩ ᱠᱩᱠᱞᱤ ᱟᱸᱡᱚᱢ ᱠᱟᱛᱮ ᱟᱹᱵᱤᱱᱟᱜ ᱠᱩᱠᱞᱤ ᱨᱮᱱᱟᱜ ᱛᱮᱞᱟ ᱟᱞᱤᱧ ᱮᱢ ᱟᱹᱞᱤᱧ ᱦᱚᱸ ᱟᱹᱰᱤ ᱨᱟᱹᱥᱠᱟᱹ ᱞᱤᱧ ᱟᱹᱭᱠᱟᱹᱣ ᱠᱮᱫᱼᱟ ᱟᱨ ᱜᱚᱝᱠᱮ ᱛᱤᱱᱟᱹᱜᱴᱟ ᱢᱟᱱᱮ ᱥᱟᱹᱨᱤ ᱥᱮ ᱛᱤᱱᱟᱹᱜ ᱴᱟ ᱢᱟᱱᱮ ᱩᱯᱚᱡᱳᱜᱤ ᱵᱤᱱ ᱢᱚᱱᱮ ᱠᱮᱜᱼᱟ ᱱᱚᱣᱟ ᱜᱟᱞᱢᱟᱨᱟᱣ, ᱦᱳᱭᱥᱮ ᱢᱟᱱᱮ ᱮᱠᱫᱚᱢ ᱟᱵᱮᱱ ᱨᱮᱱ ᱡᱚᱴᱟᱣ ᱠᱚᱲᱟ ᱠᱚ ᱥᱮ ᱟᱵᱮᱱ ᱨᱮᱱ ᱢᱟᱱᱮ ᱪᱟᱹᱥᱤ ᱵᱟᱹᱥᱤ ᱦᱚᱲ ᱠᱚ ᱮᱠᱫᱚᱢ ᱱᱚ ᱼᱮ ᱱᱤᱦᱟᱹᱛᱤ ᱱᱚᱣᱟ ᱠᱟᱛᱷᱟ ᱩᱱᱠᱩᱣᱟᱜ ᱞᱩᱛᱩᱨ ᱨᱮᱵᱮᱱ ᱟᱸᱡᱚᱢ ᱥᱟᱰᱮ ᱠᱚᱭᱟ ᱦᱳᱭ ᱥᱮ ᱮᱠᱫᱚᱢ ᱢᱟᱱᱮ ᱡᱩᱫᱤ ᱵᱤᱱ ᱟᱸᱡᱚᱢ ᱡᱩᱫᱤ ᱵᱤᱱ ᱢᱚᱱᱮᱭᱮᱫ ᱠᱷᱟᱱ ᱫᱚ ᱡᱮ ᱱᱚᱣᱟ ᱠᱟᱛᱷᱟ ᱵᱟᱝᱢᱟ ᱩᱯᱚᱡᱳᱜᱤ ᱜᱮ ᱢᱟᱱᱮ ᱜᱟᱱᱚᱜ ᱜᱮᱭᱟ ᱱᱚᱣᱟ
ᱜᱟᱱᱚᱜᱼᱟ ᱜᱟᱱᱚᱜᱼᱟ,